ᱦᱮᱞᱳ
ᱡᱚᱦᱟᱨ ᱜᱮ
ᱦᱮᱸ ᱡᱚᱦᱟᱨ ᱜᱮ
ᱵᱮᱥ ᱵᱟᱲᱟ ᱜᱮᱭᱟᱯᱮ
ᱦᱮᱸ ᱵᱮᱥ ᱵᱟᱲᱟ ᱜᱮᱭᱟᱞᱮ ᱱᱤᱛᱚᱜ ᱫᱚ ᱟᱨ ᱟᱯᱮ ᱠᱚ ᱪᱮᱫ ᱞᱮᱠᱟ ᱦᱮᱱᱟᱜ ᱯᱮᱭᱟ
ᱦᱳᱭ ᱟᱞᱮ ᱠᱚᱦᱚᱸ ᱱᱤᱛᱚᱜ ᱫᱚ ᱡᱚᱛᱚ ᱜᱮ ᱵᱮᱥ ᱵᱟᱲᱟ ᱠᱚ ᱢᱮᱱᱟᱜ ᱞᱮᱭᱟ ᱟᱨ ᱡᱚᱛᱚᱜᱮ ᱵᱮᱥ ᱜᱮᱵᱚᱱ ᱛᱟᱦᱮᱸᱞᱮᱱᱠᱷᱟᱱ ᱜᱮ ᱵᱷᱟᱜᱤ ᱦᱩᱭᱩᱜᱼᱟ
ᱦᱚ ᱚᱱᱟᱜᱮ ᱡᱷᱚᱛᱚ ᱢᱟᱱᱮ ᱪᱟᱸᱫᱚ ᱵᱚᱸᱜᱟ ᱴᱷᱮᱱ ᱱᱟᱥ ᱛᱟᱦᱮᱱ ᱠᱟᱱᱟ ᱡᱮ ᱱᱟᱯᱟᱭ ᱜᱮᱵᱚ ᱛᱟᱦᱮᱱ ᱢᱟ ᱢᱮᱱᱛᱮ
ᱦᱳᱭ ᱦᱳᱭ
ᱟᱨ ᱪᱮᱫ ᱠᱚᱯᱮ ᱪᱤᱠᱟᱹ ᱵᱟᱲᱟᱭᱮᱫ‌ ᱠᱟᱱᱟ
ᱪᱮᱫ ᱦᱚᱸ ᱵᱟᱝᱜᱮ ᱱᱚᱜᱼᱚᱭ ᱵᱟᱥᱠᱮᱭᱟᱜ ᱡᱚᱢ ᱵᱟᱲᱟ ᱠᱟᱛᱮᱫ ᱱᱚᱜᱼᱚᱭ ᱫᱩᱲᱩᱵ ᱡᱤᱨᱟᱣ ᱵᱟᱲᱟ ᱠᱚ ᱦᱩᱭ ᱠᱟᱱᱟ ᱟᱨ ᱫᱟᱜ ᱠᱚ ᱱᱟᱦᱟᱜ ᱱᱟᱥᱮ ᱱᱟᱥᱮ ᱡᱟᱹᱲᱤᱭᱟᱜ ᱠᱟᱱᱟ ᱟᱫᱚ ᱠᱷᱮᱛ ᱠᱚ ᱠᱟᱹᱢᱤ ᱫᱚ ᱟᱹᱣᱨᱤᱤᱫ ᱮᱛᱚᱦᱚᱵᱚᱜᱼᱟ ᱚᱝᱠᱟ ᱫᱟᱜ ᱜᱮ ᱵᱟᱝ ᱞᱟᱜᱟᱣ ᱠᱟᱱᱟ ᱜᱟᱹᱪᱷᱤ ᱠᱚ ᱦᱟᱸᱜ ᱱᱚᱜᱼᱚᱭ ᱦᱩᱰᱤᱧ ᱦᱩᱰᱤᱧ ᱜᱮ ᱢᱮᱱᱟᱜᱼᱟ ᱟᱹᱣᱨᱤ ᱦᱟᱨᱟᱜ ᱛᱟᱞᱮᱭᱟ ᱟᱨ ᱟᱯᱮ ᱥᱮᱱ ᱫᱚ
ᱟᱞᱮ ᱥᱮᱫ ᱦᱚᱸ ᱚᱱᱠᱟᱜᱮ ᱚᱱᱮ ᱱᱚᱜ-ᱚᱭ ᱫᱟᱜ ᱢᱟᱭ ᱫᱟᱜᱮᱫ ᱜᱮᱭᱟ ᱢᱟᱱᱮ ᱩᱱᱟᱹᱜ ᱡᱳᱨ ᱦᱚᱸ ᱵᱟᱝ ᱜᱮ ᱢᱟᱱᱮ ᱡᱟᱦᱟᱸ ᱵᱟᱹᱫ ᱠᱷᱮᱛ ᱠᱚ ᱯᱮᱨᱮᱡ ᱜᱚᱫᱚᱜᱼᱟ ᱞᱟᱞᱮ ᱪᱟᱯᱮᱜ-ᱟ ᱚᱱᱠᱟ ᱫᱚ ᱵᱟᱭ ᱫᱟᱜᱮᱜᱼᱟ ᱢᱟᱱᱮ ᱥᱤᱴᱤᱠ ᱥᱤᱴᱤᱠ ᱥᱤᱴᱤᱠ ᱥᱤᱴᱤᱠ ᱡᱚᱨᱚᱜᱚᱜ ᱠᱟᱱᱟ ᱚᱛ ᱠᱚ ᱞᱚᱦᱚᱫᱚᱜ ᱞᱮᱠᱟ
ᱦᱳᱭ ᱚᱛ ᱞᱚᱦᱚᱫᱚᱜ ᱞᱮᱠᱟ ᱟᱨ ᱵᱚᱱ ᱞᱟᱹᱭ ᱠᱮᱭᱟ ᱦᱚᱲ ᱞᱚᱦᱚᱫᱚᱜ ᱞᱮᱠᱟ ᱦᱳᱭᱥᱮ
ᱦᱳᱭ ᱢᱟᱱᱮ ᱡᱟᱦᱟᱸᱛᱮ ᱪᱟᱞᱟᱜ ᱢᱟᱱᱮ ᱵᱤᱱᱟᱹ ᱪᱟᱛᱚᱢ ᱪᱷᱟᱲᱟ ᱵᱟᱝ ᱜᱟᱱᱚᱜ ᱠᱟᱱᱟ
ᱵᱟᱝ ᱜᱟᱱᱚᱜ ᱠᱟᱱᱟ ᱦᱮᱸ ᱚᱱᱠᱟᱜ ᱜᱮ ᱜᱚᱴᱟ ᱜᱮ ᱫᱟᱜᱮᱫ ᱠᱟᱱᱟ ᱟᱨ ᱡᱟᱦᱟᱸ ᱠᱚ ᱥᱮᱱ ᱫᱚ ᱮᱠᱫᱚᱢ ᱠᱚ ᱨᱚᱦᱚᱭᱮᱫ ᱠᱟᱱ ᱜᱮᱭᱟ ᱦᱟ ᱟᱵᱚ ᱠᱚ ᱥᱮᱱᱜᱮ ᱪᱮᱫ ᱞᱮᱠᱟᱭ ᱫᱟᱜᱮᱜᱼᱟ ᱟᱨ ᱵᱟᱝᱠᱷᱟᱱ ᱢᱟ ᱱᱤᱱ ᱫᱟᱨᱟᱢ ᱢᱟ ᱯᱩᱨᱟᱹ ᱵᱚᱱ ᱨᱚᱦᱚᱭᱮᱫ ᱠᱟᱱ ᱛᱟᱦᱮᱱᱟ ᱵᱟᱹᱫᱽ ᱠᱚᱦᱚᱸ ᱨᱚᱦᱚᱭ ᱠᱟᱛᱮ ᱵᱟᱹᱭᱦᱟᱹᱲ ᱠᱚᱛᱮᱵᱚᱱ ᱯᱷᱮᱰᱚᱜ ᱠᱟᱱ ᱛᱟᱦᱮᱱᱟ
ᱛᱚ ᱱᱚᱜ-ᱚᱭ ᱠᱛᱚ ᱠᱚᱦᱚᱸ ᱛᱚ ᱦᱳᱭ ᱢᱟᱱᱮ ᱡᱟᱦᱟᱸ ᱞᱮᱠᱟ ᱡᱟᱸᱦᱟ ᱫᱚ ᱦᱩᱭ ᱵᱟᱲᱟᱜ ᱛᱟᱸᱦᱮᱱᱟ ᱱᱤᱭᱟᱹ ᱛᱮᱫᱚ ᱵᱟᱨᱟ ᱵᱟᱨᱤ ᱜᱚᱫ ᱠᱚᱜ ᱦᱟᱸᱜ ᱨᱚᱦᱚᱭ ᱠᱟᱹᱢᱤ ᱠᱚ
ᱦᱳᱭ ᱦᱳᱭ ᱱᱮᱛᱟᱨ ᱢᱟ ᱱᱚᱜᱼᱚᱭ ᱱᱚᱝᱠᱟ ᱡᱩᱜᱽ ᱠᱚ ᱵᱚᱫ ᱞᱮᱱᱟ ᱫᱟᱜ ᱠᱚᱦᱚᱸ ᱚᱱᱮ ᱚᱱᱠᱟᱛᱮ ᱵᱮᱥᱛᱮ ᱵᱟᱭ ᱫᱟᱜ ᱮᱜᱼᱟ ᱠᱟᱨᱚᱱ ᱫᱚ ᱟᱵᱚ ᱠᱚᱴᱷᱮᱱ ᱜᱮ ᱢᱮᱱᱟᱜᱼᱟ ᱫᱳᱥ ᱠᱚᱫᱚ ᱱᱟᱦᱟᱜ ᱡᱮᱞᱮᱠᱟ ᱦᱳᱭ ᱦᱳᱭ ᱫᱟᱨᱮ ᱠᱚᱵᱚᱱ ᱢᱟᱜᱮᱜ ᱠᱟᱱᱟ ᱵᱟᱝ ᱵᱚᱱ ᱨᱚᱦᱚᱭ ᱟᱹᱨᱳᱭᱮᱜ ᱠᱟᱱᱟ ᱫᱟᱨᱮ ᱠᱚ ᱫᱤᱥᱚᱢ ᱨᱮ ᱠᱚᱢᱚᱜ ᱠᱟᱱ ᱛᱟᱵᱚᱱᱟ
ᱦᱚᱻ
ᱟᱨ ᱱᱚᱜᱼᱚᱭ ᱱᱚᱝᱠᱟ ᱦᱳᱭ ᱞᱟᱹᱭ ᱵᱤᱱ
ᱡᱮᱢᱚᱱ ᱦᱟᱸᱜ ᱢᱟᱱᱮ ᱟᱵᱚ ᱨᱮᱱ ᱡᱟᱦᱟᱸ ᱥᱟᱬᱮᱥᱤᱭᱟᱹ ᱠᱚ ᱦᱮᱱᱟᱜ ᱠᱚ ᱵᱳᱭᱜᱟᱱᱤᱠ ᱠᱚ ᱩᱱᱠᱩ ᱜᱮᱠᱚ ᱢᱮᱱ ᱦᱚᱪᱚᱣᱟᱠᱟᱜᱼᱟ ᱢᱟᱱᱮ ᱡᱟᱦᱟᱸ ᱛᱤᱱᱟᱹᱜ ᱜᱮ ᱟᱵᱚᱣᱟᱜ ᱢᱟᱱᱮ ᱫᱷᱟᱹᱨᱛᱤ ᱨᱮ ᱡᱟᱭᱜᱟ ᱢᱮᱱᱟᱜᱼᱟ ᱚᱛ ᱦᱟᱥᱟ ᱚᱱᱟ ᱨᱮᱱᱟᱜ ᱯᱮ ᱵᱷᱟᱜᱽ ᱨᱮ ᱢᱤᱫ ᱵᱷᱟᱜᱽ ᱨᱮᱫᱚ ᱫᱟᱨᱮ ᱛᱟᱦᱮᱸ ᱞᱟᱹᱠᱛᱤ ᱠᱟᱱᱟ ᱱᱤᱦᱟᱹᱛᱤ
ᱦᱮᱸ ᱦᱮᱸ
ᱛᱚ ᱚᱱᱠᱟ ᱡᱟᱦᱟᱸ ᱱᱤᱛᱚᱜ ᱧᱮᱞᱚᱜᱚᱜ ᱠᱟᱱᱟ ᱥᱟᱨᱵᱷᱮ ᱠᱟᱛᱮ ᱠᱚ ᱧᱮᱞ ᱵᱟᱲᱟᱭᱮᱫᱼᱟ ᱡᱮ ᱚᱱᱟ ᱯᱮ ᱵᱷᱟᱜ ᱫᱚ ᱵᱟᱝ ᱦᱩᱭᱩᱜ ᱠᱟᱱᱟ ᱚᱱᱟ ᱠᱷᱚᱱ ᱫᱚ ᱠᱚᱢᱚᱜᱚᱜ ᱠᱟᱱᱟ
ᱦᱳᱭ
ᱟᱨ ᱚᱱᱟ ᱚᱱᱩᱯᱟᱛ ᱨᱮ ᱢᱟᱱᱮ ᱡᱟᱹᱥᱛᱤ ᱠᱚᱞᱠᱟᱨᱠᱷᱟᱱᱟ ᱠᱚ ᱵᱟᱹᱭᱥᱟᱹᱣ ᱠᱟᱱᱟ ᱛᱟᱨᱯᱚᱨᱮ ᱚᱱᱟ ᱫᱷᱩᱣᱟᱹ ᱳᱰᱚᱠᱚᱜ ᱠᱟᱱᱟ ᱛᱟᱨᱯᱚᱨᱮ ᱱᱚᱜᱼᱚᱭ ᱟᱨᱚ ᱪᱮᱫ ᱠᱚ ᱟᱭᱢᱟ ᱞᱮᱠᱟᱱᱟᱜ ᱴᱟᱣᱟᱨ ᱠᱚᱠᱚ ᱵᱟᱹᱭᱥᱟᱹᱣ ᱮᱜᱼᱟ ᱟᱨᱚ ᱢᱟᱱᱮ ᱵᱤᱠᱤᱨᱚᱱ ᱠᱚ ᱡᱟᱦᱟᱸ ᱚᱱᱟ ᱠᱚᱨᱮᱱᱟᱜ ᱯᱨᱚᱵᱷᱟᱵᱽ ᱠᱚ ᱯᱟᱲᱟᱜ ᱠᱟᱱ ᱛᱮ ᱯᱟᱞᱮᱜ ᱱᱟ ᱱᱚᱜᱼᱚ ᱱᱚᱝᱠᱟ ᱫᱟᱜ ᱡᱟᱹᱲᱤ ᱵᱟᱝ ᱦᱩᱭᱩᱜᱚᱜ ᱠᱟᱱᱟ ᱴᱷᱤᱠ ᱢᱚᱛᱚ
ᱦᱳᱭ ᱦᱳᱭ ᱟᱹᱰᱤ ᱵᱮᱥ ᱵᱤᱱ ᱞᱟᱹᱭ ᱠᱮᱜᱼᱟ ᱡᱮᱢᱚᱱ ᱱᱚᱜᱼᱚᱭ ᱴᱟᱣᱟᱨ ᱠᱚᱠᱚ ᱵᱟᱹᱭᱥᱟᱹᱣ ᱮᱜ ᱠᱟᱱᱟ ᱱᱟᱦᱟᱜ ᱚᱱᱟ ᱛᱮᱫᱚ ᱪᱮᱬᱮ ᱪᱤᱯᱨᱩᱜ ᱠᱚᱦᱚᱸ ᱱᱟᱦᱟᱜ ᱠᱚ ᱪᱟᱵᱟᱜ ᱠᱟᱱᱟ ᱵᱟᱹᱭ ᱵᱟᱹᱭ ᱛᱮᱠᱚ ᱜᱚᱡ ᱪᱟᱵᱟᱜ ᱠᱟᱱᱟ ᱟᱨ ᱡᱮᱢᱚᱱ ᱵᱤᱱ ᱞᱟᱹᱭ ᱠᱮᱜᱼᱟ ᱡᱮ ᱱᱤᱛᱚᱜ ᱱᱚᱜᱼᱚᱭ ᱵᱤᱜᱽᱜᱟᱱᱤᱠ ᱠᱩ ᱮᱱᱮᱜ ᱠᱚ ᱨᱤᱥᱟᱨᱪ ᱮᱜ ᱠᱟᱱᱟ ᱛᱚ ᱟᱭᱢᱟ ᱞᱮᱠᱟᱱ ᱟᱵᱚᱣᱟᱜ ᱤᱭᱟᱹ ᱨᱮ ᱫᱤᱥᱚᱢ ᱨᱮ ᱵᱚᱞᱮ ᱟᱭᱢᱟ ᱞᱮᱠᱟᱱ ᱡᱤᱱᱤᱥ ᱨᱮᱱᱟᱜ ᱠᱟᱹᱢᱤ ᱦᱩᱭ ᱠᱟᱱᱟ ᱡᱮᱢᱚᱱ ᱞᱤᱧ ᱞᱟᱹᱭᱟ ᱡᱮ ᱱᱤᱛᱚᱜ ᱥᱮ ᱨᱚᱠᱚᱢ ᱫᱟᱨᱮ ᱦᱚᱸ ᱵᱟᱝ ᱵᱚᱱ ᱨᱚᱦᱚᱭᱮᱜ ᱠᱟᱱᱟ ᱟᱨ ᱚᱱᱠᱟ ᱯᱚᱞᱤᱭᱩᱥᱚᱱ ᱱᱚᱜᱼᱚᱭ ᱠᱟᱹᱨᱠᱷᱟᱱᱟ ᱠᱚ ᱵᱮᱱᱟᱜ ᱠᱟᱱᱟ ᱛᱚ ᱡᱮᱢᱚᱱ ᱫᱷᱩᱶᱟᱹ ᱵᱤᱱ ᱞᱟᱹᱭ ᱠᱮᱜᱼᱟ ᱟᱨᱦᱚᱸ ᱮᱢᱟᱱ ᱛᱮᱭᱟᱜ ᱟᱭᱢᱟ ᱚᱱᱠᱟ ᱧᱮᱞᱚᱜᱚᱜ ᱠᱟᱱᱟ ᱡᱮᱢᱚᱱ ᱫᱟᱜ ᱨᱮ ᱯᱨᱚᱵᱷᱟᱵ ᱯᱟᱲᱟᱜ ᱠᱟᱱᱟ ᱥᱮ ᱚᱛ ᱦᱟᱥᱟ ᱨᱮᱦᱚᱸ ᱯᱨᱵᱷᱟᱵ ᱯᱟᱲᱟᱜ ᱠᱟᱱᱟ ᱚᱱᱟ ᱠᱟᱨᱚᱱ ᱛᱮ ᱢᱚᱸᱡᱽ ᱫᱟᱜ ᱠᱚᱦᱚᱸ ᱵᱟᱝ ᱵᱚᱱ ᱧᱟᱢᱮᱜ ᱠᱟᱱᱟ ᱟᱨ ᱫᱟᱨᱮ ᱠᱚᱠᱚ ᱢᱟᱜ ᱜᱤᱰᱤᱭᱮᱜ ᱠᱟᱱ ᱛᱟᱵᱚᱱᱟ ᱟᱭᱢᱟ ᱞᱮᱠᱟ ᱛᱮ ᱟᱫᱷᱤᱭᱳ ᱠᱟᱱᱟ ᱡᱮᱢᱚᱱ ᱱᱤᱛᱚᱜ ᱚᱠᱥᱤᱡᱮᱱ ᱟᱵᱚ ᱱᱤᱦᱟᱹᱛᱤ ᱞᱟᱹᱠᱛᱤ ᱠᱟᱱᱟ ᱡᱮ ᱯᱚᱨᱭᱟᱵᱚᱨᱚᱱ ᱵᱟᱞᱟ ᱡᱟᱦᱟᱸ ᱵᱚᱱ ᱦᱟᱛᱟᱣᱮᱜ ᱠᱟᱱᱟ ᱚᱱᱟ ᱠᱚ ᱱᱟᱦᱟᱜ ᱵᱟᱝ ᱵᱚᱱ ᱧᱟᱢᱮᱜ ᱠᱟᱱᱟ ᱚᱲᱟᱜ ᱨᱮ ᱫᱩᱲᱩᱵ ᱫᱩᱲᱩᱵ ᱠᱷᱟᱹᱞᱤ ᱵᱷᱤᱛᱨᱤ ᱥᱮᱱᱟᱝ ᱛᱤᱱᱟᱹᱜ ᱢᱮᱱᱟᱵᱚᱱ ᱠᱤ ᱜᱮᱥ ᱡᱮᱢᱚᱱ ᱠᱤ ᱯᱟᱝᱠᱷᱟ ᱦᱚᱭ ᱧᱟᱢᱚᱜ ᱠᱟᱱᱟ ᱦᱚᱲᱢᱚ ᱨᱮ ᱯᱟᱝᱠᱷᱟ ᱦᱚᱭ ᱵᱷᱤᱡᱟᱹᱜ ᱠᱟᱱᱟ ᱵᱟᱨᱦᱮ ᱥᱮᱱ ᱵᱚᱱ ᱩᱰᱩᱠ ᱞᱮᱱ ᱠᱷᱟᱱ ᱡᱟᱦᱟᱸ ᱫᱟᱨᱮ ᱦᱚᱭ ᱵᱚᱱ ᱧᱟᱢ ᱮᱜᱼᱟ ᱥᱮ ᱥᱤᱥᱤᱨ ᱠᱚᱵᱚᱱ ᱧᱟᱢᱮᱜᱼᱟ ᱚᱱᱟ ᱠᱚ ᱱᱟᱦᱟᱜ ᱟᱭᱢᱟ ᱞᱮᱠᱟᱱ ᱡᱤᱱᱤᱥ ᱟᱵᱚᱣᱟᱜ ᱦᱚᱲᱢᱚ ᱨᱮ ᱵᱟᱭ ᱧᱟᱢ ᱛᱤᱭᱳᱜ ᱮᱫ ᱠᱟᱱᱟ
ᱦᱳᱭ ᱦᱳᱭ ᱢᱟᱱᱮ ᱟᱵᱚ ᱫᱚ ᱢᱟᱱᱮ ᱚᱲᱟᱜ ᱵᱷᱤᱛᱤᱨ ᱨᱮ ᱡᱟᱦᱟᱸ ᱯᱟᱝᱠᱷᱟ ᱦᱚᱭ ᱟᱫᱚ ᱚᱱᱟ ᱯᱟᱝᱠᱷᱟ ᱦᱚᱭ ᱫᱚ ᱡᱟᱦᱟᱸ ᱫᱚ ᱚᱱᱟ ᱯᱨᱚᱠᱨᱤᱛ ᱨᱮᱱᱟᱜ ᱫᱚ ᱵᱟᱝ ᱠᱟᱱᱟ ᱛᱚ ᱚᱱᱟ ᱫᱚ ᱚᱱᱟ ᱤᱞᱮᱠᱴᱨᱤᱠ ᱟᱹᱪᱩᱨᱚᱜ ᱠᱟᱱᱟ ᱚᱸᱰᱮ ᱠᱷᱚᱱᱜᱮ ᱦᱟᱣᱟ ᱵᱮᱟᱜ ᱠᱟᱱᱟ ᱚᱱᱟ ᱢᱟ ᱚᱠᱥᱤᱡᱮᱱ ᱥᱮ ᱡᱟᱦᱟᱱᱟᱜ ᱥᱩᱫᱽᱫᱷᱚ ᱦᱚᱭ ᱚᱱᱟ ᱢᱟ ᱵᱟᱵᱚ ᱧᱟᱢᱮᱫᱼᱟ ᱟᱨ ᱚᱱᱟ ᱥᱩᱫᱽᱫᱷᱚ ᱦᱩᱭᱩᱜ ᱢᱟ ᱫᱟᱨᱮ ᱱᱟᱹᱲᱤ ᱠᱷᱚᱱ ᱜᱮ
ᱦᱳᱭ
ᱟᱹᱰᱤ ᱱᱟᱯᱟᱭ ᱠᱟᱛᱷᱟ ᱵᱤᱱ ᱢᱮᱱ ᱠᱮᱜᱼᱟ
ᱦᱳᱭ ᱟᱨ ᱱᱚᱜᱼᱚᱭ ᱡᱮ ᱱᱤᱛᱚᱜ ᱧᱮᱞᱚᱜᱚᱜ ᱠᱟᱱᱟ ᱡᱮ ᱥᱮᱨᱢᱟ ᱫᱟᱜ ᱡᱟᱦᱟᱸ ᱥᱮᱨᱢᱟ ᱫᱟᱜ ᱡᱟᱹᱲᱤ ᱛᱮᱵᱚᱱ ᱪᱟᱥᱚᱜᱚᱜ ᱠᱟᱱ ᱛᱟᱦᱮᱱᱟ ᱚᱱᱠᱟ ᱜᱚᱴᱟ ᱫᱤᱥᱚᱢ ᱡᱟᱦᱟᱸ ᱠᱚᱨᱮ ᱥᱮᱨᱢᱟ ᱫᱟᱜ ᱦᱚᱸ ᱩᱱᱟᱹᱜ ᱵᱷᱟᱹᱜᱤ ᱛᱮ ᱵᱟᱭ ᱡᱟᱲᱮᱩᱟᱠᱚ ᱠᱟᱱᱟ ᱟᱫᱚ ᱱᱟᱦᱟᱜ ᱡᱟᱣᱜᱮ ᱢᱟᱼᱼ ᱴᱤᱱ ᱠᱚ ᱢᱮᱱᱟᱜ ᱛᱟᱠᱚᱣᱟ ᱚᱱᱟ ᱠᱚ ᱛᱮᱜᱮ ᱠᱚ ᱪᱟᱥ ᱮᱫ ᱠᱟᱱᱟ ᱟᱫᱚ ᱡᱮᱢᱚᱱ ᱵᱚᱱ ᱧᱮᱞ ᱞᱮᱠᱟ ᱢᱟ. ᱥᱤᱱ ᱠᱚ ᱱᱤᱭᱟᱹ ᱛᱚ ᱩᱱᱟᱹᱜ ᱪᱟᱥ ᱫᱚ ᱵᱟᱝ ᱦᱩᱭᱩᱜ ᱠᱟᱱ ᱛᱟᱵᱳᱱᱟ ᱡᱮᱢᱚᱱ ᱵᱚᱨᱥᱟ ᱨᱮᱫᱚ ᱩᱱᱟ. ᱜ ᱫᱟᱜ ᱛᱤᱱᱟᱹᱜ ᱟᱵᱚ ᱢᱮᱥᱤᱱ ᱛᱮᱵᱚᱱ ᱦᱟᱛᱟᱣᱮᱫ ᱠᱟᱱᱟ ᱚᱱᱟ ᱠᱚᱛᱮᱫᱚ ᱱᱟᱦᱟᱜ ᱵᱷᱟᱜᱤ ᱴᱷᱤᱠ ᱫᱟᱜ ᱵᱟᱭ ᱧᱟᱢᱮᱫ ᱨᱮᱦᱮᱫ ᱠᱚᱨᱮ ᱥᱮ ᱚᱱᱠᱟ ᱥᱚᱢᱚᱭ ᱨᱮᱦᱚᱸ ᱵᱟᱝᱵᱚᱱ ᱥᱤᱮᱨ ᱫᱟᱲᱮᱭᱟᱜ ᱠᱟᱱᱟ ᱢᱮᱱᱠᱷᱟᱱ ᱡᱟᱦᱟᱸ ᱥᱮᱫᱟᱭ ᱠᱷᱚᱱ ᱱᱚᱣᱟ ᱡᱮ ᱟᱵᱚ ᱛᱟᱠ ᱛᱟᱠ ᱨᱮ ᱫᱟᱜ ᱧᱩᱨᱩᱜ ᱠᱟᱱᱟ ᱡᱮ ᱡᱮᱢᱚᱱ ᱟᱵᱚ ᱥᱤᱭᱳᱜᱟᱵᱚᱱ ᱮᱨ ᱟᱯᱷᱚᱨ ᱫᱤᱱ ᱞᱟᱦᱟᱨᱮ ᱫᱟᱜᱟᱭ ᱤᱱᱟᱹ ᱛᱟᱭᱚᱢ ᱱᱟᱦᱟᱜ ᱵᱟᱹᱭ ᱵᱟᱹᱭᱛᱮ ᱪᱟᱥᱚᱜ ᱟᱵᱚᱱ ᱪᱟᱥ ᱠᱚ ᱨᱚᱦᱚᱭ ᱵᱟᱲᱟ ᱠᱟ ᱠᱟᱛᱮᱫ ᱡᱟᱦᱟᱸ ᱜᱮᱞᱮ ᱩᱰᱩᱠᱚᱜᱼᱟ ᱩᱱ ᱥᱚᱢᱚᱭ ᱦᱚᱸ ᱱᱟᱦᱟᱜ ᱨᱮᱦᱮᱫ ᱠᱚ ᱞᱟᱜᱟᱣ ᱠᱟᱛᱮᱜ-ᱮ ᱫᱟᱜᱮᱜᱼᱟ ᱚᱱᱠᱟ ᱱᱟᱦᱟᱜ ᱱᱚᱣᱟ ᱫᱤᱱ ᱫᱤᱱ ᱛᱮ ᱵᱚᱫᱚᱞ ᱪᱟᱞᱟᱜ ᱠᱟᱱᱟ ᱚᱱᱠᱟ ᱫᱟᱜ ᱠᱚ ᱵᱟᱝ ᱦᱩᱭᱩᱜ ᱠᱟᱱᱟ ᱱᱮᱛ ᱱᱮᱛᱟᱨ ᱚᱱᱟ ᱠᱷᱟᱹᱛᱤᱨ ᱛᱮ ᱯᱷᱚᱥᱚᱞ ᱦᱚᱸ ᱢᱚᱸᱡᱽ ᱛᱮ ᱵᱟᱝ ᱦᱩᱭᱩᱜ ᱠᱟᱱ ᱛᱟᱵᱚᱱᱟ
ᱚ ᱢᱟᱱᱮ ᱡᱟᱣ ᱠᱷᱚᱱ ᱫᱚ ᱱᱤᱛᱚᱜ ᱫᱚ ᱟᱵᱚᱣᱟᱜ ᱪᱮᱫ ᱦᱚᱸ ᱢᱟᱱᱮ ᱚᱱᱠᱟ ᱫᱚ ᱢᱟᱱᱮ ᱥᱩᱠ ᱫᱚ ᱵᱟᱹᱱᱩᱜ ᱟᱹᱱᱤᱡ ᱢᱟᱱᱮ ᱡᱟᱦᱟᱸ ᱫᱚ ᱚᱱᱟ ᱦᱩᱲᱩ ᱠᱚᱵᱚ ᱪᱟᱥᱮᱫᱼᱟ ᱥᱮ ᱡᱟᱦᱱᱟᱜ ᱟᱱᱟᱡ ᱠᱚᱵᱚ ᱪᱟᱥᱮᱫᱼᱟ ᱢᱟᱱᱮ ᱚᱱᱟ ᱫᱚ ᱡᱚᱵᱚᱨᱡᱚᱥ ᱵᱚ ᱦᱩᱭᱼᱟ ᱦᱚᱪᱚᱭᱮᱜ-ᱟ ᱢᱟᱱᱮ ᱠᱮᱢᱤᱠᱮᱞ ᱡᱤᱱᱤᱥ ᱢᱟᱱᱮ ᱥᱟᱨ ᱠᱚᱵᱚ ᱞᱟᱜᱟᱣᱟᱜ ᱠᱟᱱᱟᱸ ᱛᱟᱨᱯᱚᱨᱮ ᱚᱱᱟ ᱪᱮᱫ ᱟᱨᱚ ᱠᱚ ᱚᱰᱚᱠ ᱠᱟᱜᱼᱟ ᱚᱱᱟ ᱠᱚᱵᱚ ᱞᱟᱜᱟᱣᱟᱜ ᱠᱟᱱᱟ ᱚᱱᱟ ᱛᱮᱫᱚ ᱚᱛ ᱦᱟᱥᱟ ᱦᱚᱸ ᱠᱷᱟᱨᱟᱯᱚᱜ ᱠᱟᱱᱟ ᱚᱛ ᱦᱟᱥᱟ ᱠᱷᱟᱨᱟᱯᱚᱜ ᱠᱟᱱᱟ ᱛᱟᱨᱯᱚᱨᱮ ᱱᱚᱜᱼᱚᱭ ᱡᱟᱦᱟᱸ ᱟᱵᱚᱣᱟᱜ ᱦᱚᱭ ᱦᱤᱸᱥᱤᱫ ᱚᱱᱟ ᱦᱚᱸ ᱠᱷᱟᱨᱟᱯᱚᱜ ᱠᱟᱱᱟ
ᱠᱷᱟᱨᱟᱯᱚᱜ ᱠᱟᱱᱟ
ᱛᱟᱨᱯᱚᱨᱮ ᱢᱟᱱᱮ ᱱᱚᱜᱼᱚᱭ ᱦᱟᱸᱜ ᱡᱮᱢᱚᱱ ᱦᱟᱸᱜ ᱫᱟᱨᱮ ᱢᱟᱜ ᱨᱮᱱᱟᱜ ᱠᱟᱛᱷᱟ ᱵᱚ ᱢᱮᱱ ᱠᱮᱜᱼᱟ ᱱᱤᱛᱚᱜ ᱫᱚ ᱱᱚᱜᱼᱚᱭ ᱥᱚᱨᱠᱟᱨ ᱠᱷᱚᱱ ᱱᱚᱣᱟ ᱨᱹᱞ ᱞᱟᱭᱤᱱᱮ ᱵᱟᱹᱭᱥᱟᱹᱣᱮᱫᱼᱟ ᱚᱠᱟ ᱦᱚᱨᱚ ᱰᱟᱦᱟᱨᱮ ᱛᱮᱭᱟᱨᱮᱜᱼᱟ ᱚᱠᱟ ᱠᱚᱞᱠᱟᱨᱠᱷᱟᱱᱟ ᱵᱟᱹᱥᱟᱹᱭᱮᱫᱼᱟ ᱟᱨ ᱚᱱᱟ ᱫᱟᱨᱮ ᱠᱚ ᱢᱟᱜᱮᱜᱼᱟ ᱢᱮᱱᱠᱷᱟᱱ ᱚᱱᱟ ᱨᱮᱱᱟᱜ ᱵᱷᱚᱨᱯᱟᱭ ᱢᱟᱱᱮ ᱫᱚᱦᱲᱟ ᱫᱚ ᱟᱫᱚ ᱵᱟᱢ ᱵᱚᱨ ᱨᱚᱭ ᱨᱩᱣᱟᱹᱲᱮᱜᱼᱟ ᱡᱮ ᱩᱱᱟᱹᱜ ᱫᱟᱨᱮ ᱢᱟᱜ ᱠᱟᱱᱟ ᱡᱮ ᱚᱱᱟ ᱠᱷᱚᱱ ᱟᱨᱚ ᱰᱚᱵᱚᱲ ᱛᱮ ᱫᱟᱨᱮ ᱨᱚᱦᱚᱭ ᱫᱚᱨᱠᱟᱨ ᱠᱟᱱᱟ ᱩᱱᱟᱹᱜ ᱵᱟᱝ ᱠᱚ ᱠᱚᱨᱟᱣᱮᱫᱼᱟ
ᱦᱳᱭ ᱟᱨ ᱡᱮᱢᱚᱱ ᱵᱚᱱ ᱞᱟᱹᱭ ᱫᱟᱲᱮᱭᱟᱜᱼᱟ ᱟᱹᱛᱩ ᱚᱲᱟᱜ ᱠᱚᱨᱮ ᱦᱚᱸ ᱡᱟᱦᱟᱸ ᱦᱟᱯᱲᱟᱢ ᱠᱚ ᱫᱟᱨᱮ ᱠᱚᱠᱚ ᱨᱚᱦᱚᱭ ᱦᱚᱴᱚ ᱟᱠᱟᱫ ᱵᱚᱱᱟ ᱱᱟᱦᱟᱜ ᱚᱱᱟ ᱠᱚᱫᱚ ᱱᱟᱦᱟᱜ ᱟᱵᱚ ᱱᱤᱛᱚᱜ ᱥᱮᱹᱭ ᱨᱚᱠᱚᱢ ᱥᱮᱫᱟᱭ ᱞᱮᱠᱟ ᱛᱚ ᱡᱟᱦᱟᱱᱟᱜ ᱵᱟᱝ ᱦᱩᱭᱩᱜ ᱠᱟᱱᱟ ᱟᱫᱚ ᱱᱟᱦᱟᱜ ᱫᱚᱨᱠᱟᱨ ᱠᱚ ᱚᱱᱠᱟ ᱯᱟᱲᱟᱣ ᱞᱮᱱᱠᱷᱟᱱ ᱦᱟᱸᱜ ᱚᱱᱟ ᱠᱚ ᱫᱟᱨᱮ ᱵᱚᱱ ᱟᱹᱠᱷᱨᱤᱧᱮᱫ ᱠᱟᱱᱟ ᱮᱱᱠᱷᱟᱱ ᱨᱚᱦᱚᱭ ᱠᱚᱫᱚ ᱱᱟᱦᱟᱜ ᱵᱟᱝᱵᱚᱱ ᱦᱩᱫᱤᱥ ᱮᱫᱟ ᱠᱤ ᱵᱟᱨᱭᱟ ᱯᱮᱭᱟ ᱵᱚᱪᱷᱚᱨ ᱨᱮ ᱵᱟᱝ ᱨᱮᱦᱚᱸ ᱱᱚᱝᱠᱟ ᱡᱩᱫᱤ ᱡᱟᱦᱟᱸᱭ ᱵᱚᱪᱷᱚᱨ ᱨᱮ ᱡᱩᱫᱤ ᱪᱟᱸᱫᱳ ᱠᱚᱨᱮ ᱚᱝᱠᱟ ᱵᱟᱨ-ᱯᱮ ᱪᱟᱸᱫ ᱵᱟᱫ ᱵᱟᱫ ᱜᱮ ᱵᱟᱨᱭᱟ ᱯᱮᱭᱟ ᱫᱟᱨᱮ ᱠᱚᱭ ᱨᱚᱦᱚᱭᱟ ᱥᱤᱡᱤᱱ ᱨᱮᱜᱮ ᱛᱚ ᱫᱟᱨᱮ ᱠᱚᱦᱚᱸ ᱦᱩᱭᱩᱜᱼᱟ ᱡᱮᱢᱚᱱ ᱱᱤᱛᱚᱜ ᱵᱚᱨᱥᱟ ᱫᱤᱱ ᱱᱚᱝᱠᱟ ᱵᱚᱪᱷᱚᱨ ᱨᱮ ᱵᱟᱨ ᱯᱮ ᱵᱟᱨᱭᱟ ᱯᱮᱭᱟ ᱵᱟᱨ ᱯᱮ ᱚᱲᱟᱜ ᱜᱟᱱ ᱜᱮᱠᱚ ᱞᱟᱣ ᱞᱮᱠᱟᱡ ᱚᱱᱟ ᱵᱟᱨᱭᱟ ᱯᱮᱭᱟ ᱵᱟᱨᱭᱟ ᱯᱮᱭᱟ ᱛᱮᱜᱮ ᱟᱭᱢᱟ ᱫᱟᱨᱮ ᱦᱩᱭᱩᱜᱼᱟ ᱦᱳᱭ ᱥᱮ
ᱟᱫᱚ ᱚᱱᱟ ᱠᱚᱦᱚᱸ ᱵᱟᱵᱚᱱ ᱢᱚᱱᱮᱭᱮᱫᱟ
ᱚ ᱢᱟᱱᱮ ᱢᱟᱜᱮᱜᱼᱟ ᱵᱚ ᱢᱟᱜᱮᱜᱼᱟ ᱵᱚ ᱨᱚᱦᱚᱭ ᱠᱷᱟᱱ ᱫᱚ ᱵᱟᱵᱚ ᱨᱚᱦᱚᱭᱮᱫᱼᱟ ᱚᱱᱟ ᱠᱷᱟᱹᱛᱤᱨ ᱛᱮ ᱢᱟᱱᱮ ᱚᱱᱟ ᱫᱚ ᱠᱚᱢ ᱤᱫᱤᱜ ᱠᱟᱱᱟ ᱫᱟᱨᱮ ᱛᱟᱨᱯᱚᱨᱮ ᱡᱟᱦᱟᱸ ᱞᱮᱠᱟ ᱟᱵᱚ ᱦᱚᱲᱵᱚ ᱥᱟᱸᱜᱮᱜ ᱠᱟᱱᱟ ᱛᱚ ᱚᱱᱟ ᱚᱱᱩᱥᱟᱨ ᱡᱩᱫᱤ ᱫᱟᱨᱮ ᱠᱚᱦᱚᱸ ᱵᱚ ᱥᱟᱸᱜᱮ ᱤᱫᱤᱭᱟ ᱥᱮ ᱮᱱᱠᱷᱟᱱ ᱫᱚ ᱡᱟᱦᱟᱱᱟᱜ ᱯᱨᱚᱠᱤᱛᱤ ᱨᱮᱫᱚ ᱢᱟᱱᱮ ᱯᱨᱚᱛᱤᱠᱩᱞ ᱯᱨᱚᱵᱷᱟᱵᱽ ᱵᱟᱭ ᱯᱟᱲᱟᱜᱼᱟ ᱢᱟᱱᱮ ᱠᱟ ᱜᱮ ᱛᱟᱦᱮᱱᱟ
ᱦᱳᱭ ᱟᱨ ᱱᱤᱛᱚᱜ ᱡᱮᱢᱚᱱ ᱧᱮᱞᱚᱜᱚᱜ ᱠᱟᱱᱟ ᱟᱭᱢᱟ ᱡᱟᱭᱜᱟ ᱨᱮ ᱮ ᱟᱭᱢᱟ ᱞᱮᱠᱟᱱ ᱫᱟᱨᱮ ᱠᱚ ᱟᱫ ᱪᱟᱵᱟᱜ ᱠᱟᱱᱟ ᱡᱟᱦᱟᱸ ᱫᱚ ᱥᱮᱫᱟᱭ ᱟᱭᱢᱟ ᱞᱮᱠᱟᱱ ᱫᱟᱨᱮ ᱛᱟᱦᱮᱸ ᱠᱟᱱᱟ ᱡᱮᱢᱚᱱ ᱚᱱᱟ ᱠᱷᱚᱡ ᱜᱮ ᱱᱟᱦᱟᱜ ᱟᱵᱚ ᱦᱚᱲ ᱫᱚ ᱨᱟᱱ ᱨᱮᱦᱮᱫ ᱠᱚᱵᱚᱱ ᱧᱟᱢᱮᱫ ᱠᱟᱱ ᱛᱟᱦᱮᱱᱟ ᱡᱮᱢᱚᱱ ᱦᱩᱭᱱᱟ ᱛᱮᱞᱦᱮᱡ ᱫᱟᱨᱨ ᱮᱫᱮᱞ ᱫᱟᱨᱮ ᱚᱱᱟ ᱠᱚ ᱫᱟᱨᱮ ᱫᱚ ᱦᱟᱸᱜ ᱱᱮᱛᱟᱨ ᱧᱮᱞᱚᱜ ᱨᱮ ᱵᱟᱝ ᱧᱟᱢᱚᱜ ᱠᱟᱱᱟ ᱡᱮᱢᱚᱱ ᱚᱱᱟ ᱠᱚ ᱫᱟᱨᱮ ᱫᱚ ᱛᱟᱦᱮᱸ ᱠᱟᱱᱟ ᱩᱥᱩᱞ ᱩᱥᱩᱞ ᱢᱟᱨᱟᱝ ᱢᱟᱨᱟᱝ ᱟᱨ ᱱᱤᱛᱚᱜ ᱫᱚ ᱠᱟᱹᱴᱤᱡ ᱠᱟᱹᱴᱤᱡ ᱫᱟᱨᱮ ᱦᱚᱸ ᱵᱟᱝ ᱵᱚᱱ ᱨᱚᱦᱚᱭ ᱞᱟᱹᱜᱤᱫᱚᱜ ᱠᱟᱱᱟ ᱡᱟᱦᱟᱸ ᱟᱞᱜᱟᱛᱮ ᱦᱩᱭᱩᱜᱼᱟ ᱡᱮᱢᱚᱱ ᱯᱤᱰᱷᱟᱹ ᱠᱚᱨᱮ ᱢᱩᱨᱩᱫ ᱠᱚᱵᱚᱱ ᱛᱚᱯᱟ ᱞᱮᱠᱷᱟᱡ ᱫᱚ ᱚᱱᱟ ᱫᱚ ᱟᱞᱜᱟ ᱛᱮᱜᱮ ᱢᱤᱫ ᱫᱚᱢ ᱡᱟᱱᱟᱢ ᱞᱮᱱᱠᱷᱟᱡ ᱦᱩᱭᱩᱜᱼᱟ ᱦᱳᱭ ᱥᱮ ᱟᱨᱦᱚᱸ ᱮᱢᱟᱱ ᱛᱮᱭᱟᱜ ᱛᱟᱞᱮ ᱫᱟᱨᱮ ᱠᱚ ᱚᱱᱟ ᱟᱭᱢᱟ ᱞᱮᱠᱟᱱ ᱫᱟᱨᱮ ᱡᱟᱦᱟᱸ ᱫᱚ ᱱᱟᱥᱮ ᱦᱚᱸ ᱢᱮᱦᱱᱚᱛ ᱫᱚ ᱦᱟᱸᱜ ᱵᱟᱝ ᱦᱩᱭᱩᱜ ᱠᱟᱱᱟ ᱠᱷᱟᱹᱞᱤ ᱛᱚᱯᱟᱜ ᱤᱫᱤ ᱞᱮᱠᱷᱟᱱ ᱜᱮ ᱦᱩᱭ ᱵᱟᱲᱟᱜᱼᱟ ᱢᱮᱱᱠᱷᱟᱱ ᱵᱟᱵᱚᱱ ᱜᱚᱨᱚᱡᱟᱜ ᱠᱟᱱᱟ
ᱦᱳᱭ ᱟᱫᱚ ᱢᱟᱱᱮ ᱱᱚᱜᱼᱚ ᱱᱚᱝᱠᱟ ᱠᱷᱟᱹᱞᱤ ᱢᱟᱜ ᱜᱮ ᱟᱵᱚ ᱨᱚᱦᱚᱭ ᱫᱚ ᱵᱟᱝᱟ ᱡᱟᱦᱟᱸ ᱞᱮᱠᱟ ᱩᱱᱤ ᱨᱟᱱ ᱢᱩᱨᱜᱟᱹᱱ ᱨᱮᱱᱟᱜ ᱚᱱᱟ ᱵᱩᱨᱩ ᱠᱚᱨᱮ ᱵᱤᱨ ᱠᱚᱨᱮ ᱪᱮᱫᱟᱜ ᱫᱚ ᱡᱟᱦᱟᱸ ᱨᱟᱱ ᱢᱩᱨᱜᱟᱹᱱ ᱫᱟᱨᱤ ᱠᱚ ᱧᱟᱢᱚᱜ ᱛᱟᱦᱮᱸᱼᱟ ᱱᱤᱛᱚᱜ ᱫᱚ ᱚᱱᱟ ᱠᱚᱦᱚᱸ ᱵᱟᱝ ᱧᱟᱢᱚᱜᱚᱜ ᱠᱟᱱᱟ
ᱵᱟᱝ ᱧᱟᱢᱚᱜᱚᱜ ᱠᱟᱱᱟ ᱦᱳᱭ ᱫᱤᱱ ᱫᱤᱱ ᱛᱮ ᱚᱱᱟ ᱫᱟᱨᱮ ᱠᱚ ᱡᱟᱦᱟᱸᱭ ᱮᱢᱟᱱ ᱞᱮᱭᱟ ᱚᱱᱠᱟ ᱨᱟᱱ ᱠᱚᱠᱚ ᱫᱚᱨᱠᱟᱨᱚᱜ ᱠᱟᱱᱟ ᱠᱷᱟᱱ ᱫᱚ ᱦᱟᱸᱜ ᱚᱱᱟ ᱫᱟᱨᱮ ᱡᱟᱦᱟᱸ ᱠᱷᱚᱡᱮ ᱥᱮᱸᱫᱽᱨᱟ ᱧᱟᱢ ᱟᱹᱜᱩᱭᱮᱫᱼᱟ ᱚᱱᱟ ᱨᱮᱦᱮᱫ ᱠᱚ ᱢᱮᱱᱠᱷᱟᱱ ᱱᱚᱣᱟ ᱫᱚ ᱵᱟᱭ ᱦᱩᱫᱤᱥᱟ ᱠᱤ ᱚᱱᱟ ᱫᱟᱨᱮᱜ ᱜᱮ ᱡᱩᱫᱤᱧ ᱨᱚᱦᱚᱭ ᱠᱟᱜᱼᱟ ᱛᱚ ᱟᱹᱰᱤ ᱵᱮᱥ ᱦᱩᱭᱩᱜᱼᱟ ᱚᱱᱟ ᱦᱚᱸ ᱵᱟᱝ ᱠᱚ ᱢᱮᱱ ᱫᱟ ᱟᱫᱚ ᱟᱵᱚ ᱥᱟᱱᱛᱟᱲ ᱦᱚᱲ ᱦᱚᱸ ᱟᱹᱰᱤ ᱡᱟᱜᱽᱨᱩᱠᱚᱜ ᱦᱩᱭᱩᱜ ᱫᱚᱨᱠᱟᱨ ᱠᱟᱱᱟ ᱪᱮᱫᱟᱜ ᱥᱮ ᱱᱚᱜᱼᱚᱭ ᱱᱚᱝᱠᱟᱛᱮ ᱧᱮᱞ ᱤᱫᱤᱜ ᱠᱟᱱᱟ ᱵᱟᱹᱭ ᱵᱟᱹᱭᱛᱮ ᱟᱵᱚ ᱡᱩᱫᱤ ᱟᱭᱢᱟ ᱞᱮᱠᱟᱱ ᱡᱤᱱᱤᱥ ᱵᱚᱫᱚᱞ ᱪᱟᱞᱟᱜ ᱠᱟᱱᱟ ᱟᱨᱦᱚᱸ ᱦᱤᱡᱩᱜ ᱠᱟᱱ ᱡᱮᱱᱟᱨᱮᱥᱚᱱ ᱨᱮ ᱡᱩᱫᱤ ᱟᱵᱚ ᱠᱚᱜᱮ ᱱᱤᱭᱟᱹ ᱠᱚ ᱪᱤᱨ ᱜᱟᱞᱚᱜᱼᱟ ᱮᱱᱠᱷᱟᱱ ᱦᱤᱡᱩᱜ ᱠᱟᱱ ᱡᱱᱟᱨᱮᱥᱚᱱ ᱨᱮᱢᱟ ᱟᱨᱦᱚᱸ ᱜᱤᱫᱟᱹᱨ ᱠᱚ ᱵᱟᱠᱚ ᱵᱩᱡᱷᱟᱹᱣ ᱫᱟᱲᱮᱭᱟᱜᱼᱟ ᱪᱮᱫ ᱞᱮᱠᱟ ᱛᱟᱦᱮᱸ ᱠᱟᱱᱟ ᱠᱷᱟᱹᱞᱤ ᱯᱩᱛᱷᱤ ᱚᱞᱚᱜ ᱠᱷᱟᱱ ᱚᱱᱟ ᱯᱟᱲᱦᱟᱣ ᱛᱮᱫᱚ ᱵᱩᱡᱷᱟᱹᱣ ᱟᱹᱰᱤ ᱢᱩᱥᱠᱤᱞ ᱜᱮᱭᱟ ᱛᱮᱱᱟᱜ ᱛᱤᱱᱟᱹᱜ ᱢᱮᱫ ᱛᱮᱵᱚᱱ ᱧᱮᱞᱟ ᱚᱱᱟ ᱠᱷᱚᱱ ᱫᱚ ᱚᱞᱚᱜ ᱯᱟᱲᱦᱟᱜ ᱨᱮᱫᱚ ᱩᱱᱟᱹᱜ ᱜᱟᱱ ᱫᱚ ᱦᱟᱜ ᱵᱟᱭ ᱵᱩᱡᱩᱜ ᱠᱟᱱᱟ
ᱮᱠᱫᱚᱢ ᱮᱠᱟᱞ ᱥᱟᱨᱤ ᱠᱟᱛᱷᱟ ᱱᱚᱣᱟ ᱠᱚᱫᱚ
ᱦᱳᱭ
ᱟᱫᱚ ᱱᱚᱜᱼᱚ ᱱᱚᱝᱠᱟ ᱱᱤᱛᱚᱜ ᱫᱚ ᱡᱷᱚᱛᱚ ᱦᱚᱲᱜ ᱡᱟᱜᱽᱨᱩᱠ ᱞᱟᱹᱠᱛᱤ ᱪᱮᱫᱟᱜ ᱥᱮ ᱱᱚᱣᱟ ᱫᱷᱟᱹᱨᱛᱤ ᱥᱮ ᱱᱚᱣᱟ ᱚᱛ ᱦᱟᱥᱟ ᱥᱮ ᱱᱚᱣᱟ ᱦᱚᱭᱚᱝ ᱢᱟᱱᱮ ᱢᱤᱫ ᱦᱚᱲᱚᱲᱟᱜ ᱢᱟ ᱵᱟᱝ ᱠᱟᱱᱟ ᱛᱚ ᱡᱟᱦᱟᱸᱜ ᱜᱮ ᱱᱚᱣᱟ ᱫᱷᱟᱹᱨᱛᱤ ᱨᱮ ᱡᱷᱚᱛᱚ ᱢᱟᱱᱢᱤ ᱦᱮᱱᱟᱜ ᱚᱱᱟ ᱡᱚᱛᱚ ᱦᱚᱲᱟᱜ ᱜᱮ ᱚᱱᱟ ᱫᱚ ᱫᱟᱭᱤᱠ ᱠᱟᱱᱟ ᱡᱮ ᱫᱟᱨᱮᱵᱚᱱ ᱨᱚᱦᱚᱭᱟ ᱫᱟᱨᱮ ᱵᱚᱱ ᱨᱚᱦᱚᱭᱟ ᱱᱚᱣᱟ ᱟᱵᱚᱣᱟᱜ ᱯᱨᱚᱠᱨᱤᱛᱤ ᱵᱚ ᱵᱟᱧᱪᱟᱣᱟ ᱟᱵᱚᱣᱟᱜ ᱱᱚᱣᱟ ᱫᱷᱟᱹᱨᱛᱤ ᱵᱚ ᱵᱟᱧᱪᱟᱜᱼᱟ ᱚᱱᱟ ᱩᱭᱦᱟᱹᱨ ᱡᱷᱚᱛᱚ ᱦᱚᱲ ᱫᱚᱦᱚ ᱞᱟᱹᱠᱛᱤ ᱠᱟᱱᱟ ᱛᱚᱵᱮᱱᱟ ᱱᱟᱯᱟᱭ ᱱᱟᱯᱟᱭ ᱫᱟᱜ ᱡᱟᱲᱤ ᱦᱩᱭᱩᱜᱼᱟ ᱤᱧᱟᱹᱜ ᱦᱚᱭ ᱦᱤᱸᱥᱤᱫ ᱠᱚᱱ ᱯᱷᱟᱨᱪᱟ ᱛᱟᱦᱮᱱᱟ
ᱦᱳᱭ ᱡᱮᱢᱚᱱ ᱢᱮᱱᱟᱜᱼᱟ ᱡᱮ
ᱤᱱᱴᱟᱨᱱᱮᱥᱱᱮᱞ ᱡᱟᱦᱟᱸ ᱢᱮᱱᱟᱜᱼᱟ ᱱᱚᱣᱟ ᱯᱚᱨᱭᱟᱵᱚᱨᱚᱱ ᱫᱤᱵᱚᱥ ᱤᱱᱵᱷᱟᱭᱨᱢᱮᱱᱴ ᱡᱟᱦᱟᱸ ᱠᱚ ᱢᱮᱛᱟᱣᱟᱜ ᱠᱟᱱᱟ ᱠᱟᱱᱟ ᱤᱱᱵᱟᱭᱨᱢᱮᱱᱴ ᱰᱮ ᱚᱱᱟ ᱚᱞ ᱟᱠᱟᱱ ᱨᱮᱦᱚᱸ ᱠᱷᱟᱹᱞᱤ ᱮᱱᱦᱤᱞᱚᱜ ᱠᱷᱟᱹᱞᱤ ᱯᱷᱚᱱ ᱨᱮ ᱥᱴᱚᱨᱤ ᱥᱴᱮᱴᱟᱥ ᱠᱚᱵᱚᱱ ᱰᱟᱞᱟᱣ ᱛᱟᱦᱮᱱᱟ ᱫᱟᱨᱮ ᱨᱮᱱᱟᱜ ᱢᱮᱱᱠᱷᱟᱱ ᱚᱱᱟ ᱰᱟᱞᱟᱣ ᱵᱚᱫᱚᱞ ᱛᱮ ᱛᱮ ᱡᱩᱫᱤ ᱢᱤᱫ ᱜᱷᱟᱹᱲᱤ ᱜᱮ ᱢᱤᱫᱴᱮᱱ ᱫᱟᱨᱮ ᱯᱚᱦᱟ ᱵᱚᱱ ᱨᱚᱦᱚᱭ ᱞᱮᱠᱷᱟᱡ ᱪᱮᱫ ᱪᱤᱠᱟᱹᱜᱼᱟ ᱦᱚᱭᱥᱮ᱾
ᱦ ᱚᱱᱟ ᱵᱟᱝᱵᱚ ᱦᱩᱫᱤᱥᱮᱜᱼᱟ ᱢᱟᱱᱮ ᱨᱚᱦᱚᱭ ᱟᱵᱚ ᱚᱱᱟ ᱵᱚ ᱵᱟᱧᱪᱟᱜ ᱟᱵᱟ ᱢᱤᱫ ᱥᱮᱨᱢᱟ ᱨᱮ ᱚᱱᱟ ᱫᱚ ᱢᱟᱨᱟᱝ ᱫᱟᱨᱮᱜᱼᱟ ᱠᱟᱞᱚᱢ ᱦᱚᱸ ᱚᱱᱠᱟᱜᱮ ᱟᱨᱚ ᱚᱱᱟ ᱯᱟᱸᱪ ᱯᱟᱸᱪ ᱡᱩᱱ ᱨᱮ ᱚᱱᱟ ᱟᱨ ᱫᱟᱨᱮ ᱵᱚ ᱨᱚᱦᱚᱭᱟ ᱮᱴᱟᱜᱟᱜ ᱚᱱᱟ ᱦᱚᱸᱵᱚ ᱵᱟᱧᱪᱟᱣᱟ ᱱᱚᱝᱠᱟ ᱠᱟᱛᱮ ᱜᱮ ᱡᱩᱫᱤ ᱦᱚᱲ ᱵᱚ ᱠᱟᱹᱢᱤᱭᱟ ᱥᱮ ᱮᱱᱠᱷᱟᱱ ᱫᱚ ᱫᱷᱟᱹᱨᱛᱤ ᱨᱮ ᱡᱟᱦᱟᱸ ᱛᱤᱱᱟᱹᱜ ᱫᱟᱨᱮ ᱨᱮ ᱱᱟᱹᱲᱤ ᱫᱚᱨᱟᱹᱲ ᱞᱟᱹᱠᱛᱤᱜ ᱠᱟᱱᱟ ᱦᱤᱥᱟᱹᱵ ᱨᱮᱱᱟᱜ ᱚᱱᱟ ᱠᱷᱚᱱ ᱦᱚ ᱡᱟᱹᱥᱛᱤ ᱜᱮᱵᱚᱱ ᱫᱟᱨᱮ ᱫᱟᱲᱮᱭᱟᱜᱼᱜᱮᱭᱟ
ᱦᱳᱭ ᱟᱫᱚ ᱱᱚᱜᱼᱚᱭ ᱱᱚᱣᱟ ᱠᱟᱛᱷᱟ ᱜᱮ ᱟᱭᱢᱟ ᱞᱮᱠᱟᱱ ᱦᱚᱲ ᱟᱵᱚ ᱦᱚᱲ ᱦᱚᱸ ᱥᱟᱱᱛᱟᱲ ᱦᱚᱲ ᱦᱚᱸ ᱥᱮ ᱮᱴᱟᱜ ᱡᱟᱹᱛᱤ ᱠᱚᱦᱚᱸ ᱠᱤ ᱟᱭᱢᱟ ᱜᱟᱱ ᱠᱷᱟᱹᱞᱤ ᱵᱚᱱ ᱧᱮᱞᱟ ᱵᱚᱞᱮ ᱫᱮᱠᱷᱟᱣᱟ ᱡᱟᱦᱟᱸᱴᱟᱜ ᱫᱮᱠᱷᱟᱣ ᱡᱤᱱᱤᱥ ᱠᱟᱱᱟ ᱚᱱᱟ ᱫᱚ ᱦᱟᱜᱢᱟ ᱜᱮᱵᱚᱱ ᱫᱮᱠᱷᱟᱣᱮᱫ ᱠᱟᱱᱟ ᱢᱮᱱᱠᱷᱟᱱ ᱫᱚ ᱦᱟᱜ ᱯᱨᱮᱠᱴᱤᱠᱮᱞᱤ ᱫᱚ ᱦᱟᱸᱜ ᱵᱟᱵᱚᱱ ᱠᱚᱨᱟᱣᱮᱫ ᱠᱟᱱᱟ ᱦᱳᱭ
ᱦᱚᱭ ᱠᱟᱹᱢᱤ ᱨᱮ ᱫᱚ ᱵᱟᱵᱟᱱ ᱟᱲᱜᱚᱱ ᱠᱟᱱᱟ
ᱦᱳᱭ ᱟᱫᱚ ᱚᱱᱟᱛᱮ ᱵᱚᱞᱮ ᱪᱮᱫ ᱞᱮᱠᱟ ᱵᱚᱱ ᱪᱮᱠᱟᱭᱮᱫ ᱠᱟᱱᱟ ᱚᱱᱠᱟ ᱡᱮᱢᱚᱱ ᱟᱵᱚ ᱛᱤ ᱡᱟᱸᱜᱟ ᱦᱚᱸ ᱵᱚᱱ ᱞᱟᱦᱟᱭ ᱢᱟ ᱟᱫᱚ ᱚᱱᱮ ᱚᱱᱟᱜᱮ ᱡᱚᱛᱚ ᱥᱚᱥᱮᱞ ᱢᱤᱰᱤᱭᱟ ᱨᱮ ᱢᱮᱥᱮᱡᱽ ᱮᱢ ᱫᱚᱨᱠᱟᱨ ᱠᱟᱱᱟ ᱡᱮ ᱵᱚᱞᱮ ᱱᱚᱣᱟ ᱫᱚ ᱠᱷᱟᱹᱞᱤ ᱫᱮᱠᱷᱟ ᱥᱩᱢᱩᱝ ᱫᱚ ᱵᱟᱝ ᱠᱚᱨᱟᱣ ᱦᱚᱸ ᱫᱚᱨᱠᱟᱨ ᱠᱟᱨᱠᱟᱱᱟ ᱦᱚᱭ ᱥᱮ
ᱦᱚᱭ ᱡᱟᱦᱟᱸᱢ ᱠᱟᱹᱢᱤᱭᱮᱫᱼᱟ ᱠᱚᱨᱟᱣ ᱢᱮ ᱟᱨ ᱦᱚᱲ ᱦᱚᱸ ᱠᱚᱨᱟᱣ ᱦᱚᱪᱚ ᱠᱚᱢ ᱚ ᱚᱱᱟᱜᱮ ᱢᱤᱫᱴᱟᱝ ᱠᱟᱹᱢᱤ ᱨᱮᱱᱟᱜ ᱫᱚ